ᱦᱩᱸ
ᱡᱚᱦᱟᱨ ᱡᱚᱦᱟᱨ
ᱦᱮᱸ ᱟᱸᱡᱚᱢᱚᱜ
ᱪᱮᱫ ᱠᱚᱢ ᱪᱤᱠᱟᱹᱭᱮᱫᱟ ᱱᱤᱛᱚᱜ ᱫᱚ? ᱦᱮᱸ ᱟᱸᱡᱚᱢᱚᱜ ᱠᱟᱱᱟ
ᱦᱮᱸ ᱱᱤᱛᱚᱜ ᱫᱩᱲᱩᱵ ᱵᱟᱲᱟ ᱦᱳᱭ ᱟᱠᱟᱱᱟ ᱱᱤᱛᱚᱜ ᱴᱟᱺᱰᱤ ᱥᱮᱫ ᱨᱮ ᱱᱚᱛᱮ ᱱᱚᱛᱮ ᱢᱚᱸᱡᱽ ᱜᱮ ᱟᱹᱭᱠᱟᱹᱜ ᱠᱟᱱᱟ ᱮᱱᱟᱨᱮ ᱫᱟᱜ ᱵᱟᱲᱟ ᱠᱮᱫᱟ ᱡᱤᱭᱟᱹᱲ ᱧᱚᱜ ᱟᱹᱭᱠᱟᱹᱜ ᱠᱟᱱᱟ ᱱᱚᱛᱮ ᱨᱮᱫᱚ
ᱟᱪᱪᱷᱟ, ᱦᱮᱸ ᱱᱚᱛᱮ ᱦᱚᱸ ᱦᱮᱱᱟ ᱮ ᱫᱟᱜ ᱵᱟᱲᱟ ᱠᱮᱫᱟ ᱟᱹᱰᱤ ᱡᱳᱨ ᱧᱚᱜ ᱜᱮ ᱫᱟᱜ ᱠᱮᱫᱟᱭ, ᱥᱟᱶᱛᱮ ᱦᱩᱰᱩᱨ ᱠᱚᱦᱚᱭ ᱦᱩᱰᱩᱨ ᱵᱤᱡᱽ ᱞᱤ ᱮᱫ ᱛᱟᱦᱮᱱ
ᱛᱟᱦᱚᱞᱮ ᱱᱤᱛᱚᱜ ᱪᱮᱫ ᱠᱚ ᱪᱤᱠᱟᱹ ᱦᱩᱭᱩᱜ ᱠᱟᱱᱟ
ᱦᱮᱸ ᱱᱤᱛᱚᱜ ᱫᱚ ᱚᱱᱠᱟ ᱫᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱦᱚᱜᱼᱚᱭ ᱛᱮ ᱪᱟᱞᱟᱣ ᱦᱩᱭ ᱞᱮᱱ ᱛᱟᱦᱮᱸᱜ ᱵᱟᱹᱫ ᱥᱮᱱ ᱜᱮ ᱵᱟᱹᱫ ᱥᱮᱱ ᱠᱷᱚᱱᱟᱜ ᱱᱤᱛᱚᱜ
ᱟᱪᱪᱷᱟ
ᱚᱲᱟᱜ ᱤᱧ ᱦᱮᱡ ᱟᱠᱟᱱᱟ ᱦᱳᱭ
ᱟᱪᱪᱷᱟ
ᱛᱟᱦᱚᱞᱮ ᱵᱟᱹᱫᱽ ᱠᱷᱮᱛ ᱠᱚᱭ ᱯᱮᱨᱮᱡ ᱜᱚᱫ ᱠᱮᱫᱼᱟ ᱫᱟᱜ ᱛᱮ
ᱦᱮᱸ ᱦᱮᱸ ᱟᱞᱮᱥᱮᱫ ᱫᱚ ᱱᱟᱥᱮ ᱱᱟᱥᱮ ᱫᱟᱜ ᱠᱮᱫᱟ ᱵᱟᱫᱽ ᱠᱷᱮᱛ ᱠᱚᱫᱚ ᱵᱟᱢ ᱯᱮᱨᱮᱜ‌ ᱞᱮᱱᱟ
ᱦᱮᱸ ᱦᱳᱭ ᱦᱮᱸ ᱟᱞᱮ ᱥᱮᱱ ᱫᱚ ᱠᱟᱹᱴᱤᱡ ᱚᱱᱠᱟ ᱟᱪᱪᱷᱟ ᱦᱮᱸ ᱟᱸᱡᱚᱢᱚᱜ ᱠᱟᱱᱟ ᱱᱤᱛᱚᱜ
ᱦᱮᱸ ᱦᱮᱸ ᱟᱸᱡᱚᱢᱚᱜ ᱠᱟᱱ ᱜᱮᱭᱟ
ᱟᱞᱮ ᱥᱮᱱ ᱦᱚᱸ ᱤᱱᱠᱟᱹ ᱫᱟᱜ ᱠᱮᱫᱟ ᱟᱫᱚ ᱵᱟᱹᱫ ᱠᱚᱨᱮ ᱦᱚᱸ ᱠᱟᱹᱴᱤᱡ ᱫᱟᱜ ᱠᱚ ᱯᱮᱨᱮᱡ ᱠᱟᱱᱟ ᱱᱟᱱᱮ ᱱᱟᱥᱮ ᱦᱳᱭ
ᱟᱪᱪᱷᱟ ᱛᱚ, ᱦᱩᱲᱩ ᱠᱚᱫᱚ ᱯᱮ ᱮᱨ ᱟᱯᱷᱚᱨ ᱵᱟᱲᱟ ᱠᱮᱫᱟ ᱥᱮ ᱵᱟᱝ
ᱦᱮᱸ ᱮᱨ ᱠᱚ ᱦᱩᱭ ᱵᱟᱲᱟ ᱟᱠᱟᱱᱟ ᱛᱚᱞᱟ ᱠᱚ
ᱟᱪᱪᱷᱟ ᱟᱪᱪᱷᱟ ᱱᱟᱯᱟᱭ ᱜᱮ ᱟᱞᱮ ᱥᱮᱫ ᱦᱚᱸ ᱟᱞᱮ ᱥᱮᱫ ᱦᱚᱸ ᱮᱨ ᱦᱩᱭ ᱠᱟᱱ ᱜᱮᱭᱟ ᱛᱟᱦᱚᱞᱮ ᱫᱟᱜ ᱠᱚᱫᱚ ᱥᱮᱨᱢᱟ ᱫᱟᱜ ᱠᱷᱚᱡ ᱜᱮ ᱦᱟᱝ ᱥᱮᱨᱢᱟ ᱫᱟᱜ ᱛᱮᱜᱤ ᱪᱟᱥᱟᱵᱟᱥᱟ ᱫᱚ ᱟᱸᱡᱚᱢᱚᱜ ᱠᱟᱱᱟ ᱥᱮ ᱵᱟᱝ